ᱦᱮᱞᱳ
ᱦᱮᱸ ᱡᱚᱦᱟᱨ ᱜᱮ
ᱦᱮᱸ ᱢᱟᱹᱭ ᱡᱚᱦᱟᱨ ᱜᱮ ᱦᱮᱸ ᱤᱧᱟᱹᱜ ᱨᱚᱲ ᱟᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ
ᱪᱮᱫ ᱯᱮ ᱪᱤᱠᱟᱹᱭᱮᱫᱟ
ᱪᱮᱫ ᱦᱚᱸ ᱵᱟᱝᱟ ᱫᱩᱲᱩᱵ ᱵᱟᱲᱟ ᱠᱟᱱᱟᱞᱮ ᱟᱯᱮ ᱫᱚ ᱪᱮᱫ ᱯᱮ ᱪᱤᱠᱟᱹᱭᱮᱫᱟ
ᱟᱞᱮ ᱱᱚᱜ ᱚᱭ ᱫᱟᱠᱟ ᱡᱚᱢ ᱠᱟᱛᱮᱜ ᱞᱮ ᱫᱩᱲᱩᱵ ᱵᱟᱲᱟ ᱟᱠᱟᱱᱟ
ᱚ ᱛᱮᱦᱮᱧ ᱫᱚ ᱪᱮᱫ ᱯᱮ ᱩᱛᱩ ᱞᱮᱫᱟ
ᱛᱮᱦᱮᱧ ᱫᱚ ᱢᱟᱹᱭ ᱡᱤᱞ ᱞᱮ ᱩᱛᱩ ᱞᱮᱫᱟ ᱫᱟᱜ ᱮᱫ ᱛᱟᱦᱮᱱᱟᱭ ᱛᱚ ᱚᱱᱟ ᱠᱷᱟᱹᱛᱤᱨ ᱦᱮᱸ
ᱚ ᱟᱨ ᱚᱲᱟᱜ ᱦᱚᱲ ᱫᱚ ᱪᱮᱫᱠᱟ ᱢᱮᱱᱟᱜ ᱠᱚᱣᱟ
ᱦᱚᱸ ᱚᱲᱟᱜ ᱦᱚᱲ ᱱᱟᱯᱟᱭ ᱜᱮ ᱢᱮᱱᱟᱜ ᱠᱚᱣᱟ ᱟᱯᱮ ᱡᱚᱢ ᱠᱮᱫᱟ ᱯᱮ
ᱦᱮᱸ ᱟᱞᱮ ᱦᱚᱸᱞᱮ ᱡᱚᱢ ᱵᱟᱲᱟ ᱠᱮᱫᱟ
ᱚ ᱚᱲᱟᱜ ᱠᱚᱨᱮ ᱫᱚ ᱵᱮᱥ ᱵᱟᱲᱟ ᱜᱮᱭᱟᱯᱮ
ᱦᱮᱸ ᱦᱮᱸ ᱡᱚᱛᱚ ᱜᱮ ᱵᱮᱥ ᱵᱷᱲᱟ ᱜᱮ
ᱫᱚ ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧ ᱦᱩᱭᱜ-ᱱᱟ ᱾
ᱦᱮᱸ ᱨᱚᱦᱚᱭ ᱠᱚᱫᱚ ᱦᱩᱭ ᱵᱟᱲᱟᱜ ᱠᱟᱱᱟ ᱾ ᱡᱟᱹᱥᱛᱤ ᱥᱟᱜᱤᱧ ᱫᱚ ᱵᱟᱝ ᱪᱟᱞᱟᱣ ᱛᱮᱦᱮᱧ ᱠᱷᱚᱱ ᱜᱮᱞᱮ ᱟᱨᱟᱢᱵᱚ ᱟᱠᱟᱫᱟ
ᱚ ᱦᱮᱸᱛᱚ ᱟᱞᱮ ᱦᱚᱸ ᱨᱣᱚᱭ ᱠᱚᱫᱚ ᱾ ᱦᱳᱭ ᱦᱚᱞᱟᱢᱟᱫᱷᱮᱨ ᱠᱷᱚᱱ ᱞᱮ ᱟᱨᱟᱢᱵᱚ ᱠᱟᱜ-ᱟ
ᱟᱨ
ᱟᱪᱪᱷᱟ ᱛᱮᱦᱮᱧ ᱫᱚ ᱪᱮᱫ ᱤᱫᱤ ᱠᱟᱛᱮᱜ ᱞᱟᱝ ᱜᱟᱞᱢᱟᱨᱟᱜᱼᱟ ᱪᱮᱫ ᱵᱟᱨᱮ ᱛᱮ ᱚ ᱫᱟᱬᱟᱱ ᱤᱫᱤ ᱠᱟᱛᱮᱜ ᱞᱟᱝ ᱜᱟᱞᱢᱟᱨᱟᱜᱼᱟ ᱦᱮᱸ ᱾
ᱦᱮᱸ
ᱚ ᱤᱭᱟᱹ ᱚᱠᱟ ᱠᱚᱨᱮ ᱫᱟᱬᱟᱱ ᱟᱢ ᱫᱚᱢ ᱠᱩᱥᱤᱭᱟᱜ ᱜᱮᱭᱟ
ᱤᱧ ᱠᱩᱥᱤᱭᱟᱜ ᱜᱮᱭᱟ ᱚᱱᱟ ᱵᱩᱨᱩ ᱠᱚ᱾ ᱵᱩᱨᱩ ᱫᱟᱬᱟᱱ ᱠᱚ ᱾ ᱛᱟᱯᱚᱨᱮ ᱫᱚᱨᱭᱟ ᱱᱟᱹᱭ ᱚᱱᱠᱟᱱᱟᱜ ᱠᱚ ᱾
ᱵᱩᱨᱩ ᱠᱚᱫᱚ ᱥᱮᱱ ᱵᱟᱲᱟ ᱠᱟᱱᱟᱢ ᱥᱮ ᱾
ᱦᱮᱸ ᱢᱤᱫ ᱡᱠᱷᱷᱟ ᱤᱧ ᱪᱟᱞᱟᱣ ᱞᱮᱱᱟ ᱜᱤᱫᱽᱨᱟᱹ ᱨᱤᱧ ᱪᱟᱞᱟᱣ ᱞᱮᱱᱟ ᱥᱮᱬᱟ ᱠᱟᱛᱮᱜ ᱫᱚ ᱵᱟᱹᱧ ᱪᱟᱞᱟᱣᱱᱟ ᱾
ᱦ ᱦᱮᱸᱛᱚ ᱤᱧ ᱦᱚ ᱵᱩᱨᱩ ᱠᱚ ᱾ ᱤᱧ ᱫᱚᱢᱮᱧ ᱠᱩᱥᱤᱭᱟᱜ ᱜᱮᱭᱟ ᱵᱩᱨᱩ ᱠᱚᱫᱚ ᱢᱤᱫ ᱫᱷᱟᱣ ᱫᱚᱧ ᱪᱟᱞᱟᱣ ᱞᱮᱱᱟ ᱾ ᱛᱟᱨᱯᱚᱨᱮ ᱚᱱᱟ ᱾ ᱚᱱᱠᱟ ᱱᱟᱹᱭ ᱠᱚᱫᱚ ᱵᱟᱹᱧ ᱪᱟᱞᱟᱣ ᱵᱟᱲᱟ ᱟᱠᱟᱱᱟ᱾ ᱱᱚᱣᱟ ᱦᱟᱡᱟᱨ ᱫᱩᱣᱟᱨᱤ ᱧᱮᱞ ᱨᱮᱱᱟᱜ ᱤᱪᱪᱷᱟᱹ ᱢᱮᱱᱟᱜᱼᱟ ᱛᱚ ᱪᱮᱫ ᱪᱤᱠᱟᱹᱜᱼᱟ ᱦᱟᱸᱜ ᱠᱷᱟᱱ᱾ ᱴᱟᱠᱟ ᱯᱚᱭᱥᱟ ᱫᱚ ᱠᱟ ᱞᱟᱜᱟᱜᱼᱟ ᱟᱵᱚ ᱢᱟ ᱨᱮᱸᱜᱮᱡ ᱱᱟᱪᱟᱨ ᱦᱚᱲ ᱦᱟᱜ᱾
ᱴᱟᱠᱟ ᱯᱚᱭᱥᱟ ᱵᱟᱝ ᱠᱷᱟᱹᱛᱤᱨ ᱛᱮ ᱵᱟᱝ ᱪᱟᱞᱟᱣ ᱦᱩᱭᱩ ᱟᱠᱟᱱᱟ᱾
ᱟᱫᱚ ᱯᱚᱨᱮ ᱛᱮ ᱦᱟᱸᱜ ᱪᱟᱞᱟᱜ ᱵᱤᱱ ᱡᱚᱠᱷᱚᱱ ᱴᱟᱠᱟ ᱯᱩᱭᱥᱟ ᱠᱚ ᱛᱟᱦᱮᱱᱟ ᱤᱱ ᱥᱚᱢᱚᱭ ᱾
ᱦᱳᱭ ᱦᱳᱭ ᱩᱱ ᱥᱩᱢᱟᱹᱭ ᱜᱮ ᱪᱟᱞᱟᱜ ᱦᱩᱭᱩᱜᱼᱟ ᱦᱟᱸᱜ ᱾ ᱟᱨ ᱦᱟᱡᱟᱨ ᱫᱩᱣᱟᱨᱤ ᱠᱚᱫᱚ ᱧᱮᱞ ᱟᱠᱟᱫ ᱜᱮᱭᱟ ᱥᱮ ᱵᱟᱝᱟ?
ᱵᱟᱝᱟ ᱚᱱᱟ ᱠᱚᱫᱚ ᱵᱟᱞᱤᱧ ᱧᱮᱞ ᱟᱠᱟᱣᱫᱟ ᱾
ᱤᱧ ᱴᱷᱮᱱ ᱫᱚ ᱴᱟᱠᱟ ᱯᱚᱭᱥᱟ ᱜᱮᱛᱚ ᱵᱟᱝ ᱛᱟᱦᱮᱱ ᱪᱤᱠᱟᱹᱛᱮ ᱪᱟᱞᱟᱜ ᱾
ᱟᱨ ᱫᱟᱨᱡᱤᱞᱤᱝ ᱵᱤᱱ ᱥᱮᱱ ᱵᱟᱲᱟ ᱟᱠᱟᱱᱟ?
ᱵᱟᱝᱼᱟ ᱚᱸᱰᱮ ᱦᱚᱸ ᱵᱟᱞᱤᱮᱧ ᱪᱟᱞᱟᱣ ᱟᱠᱟᱱᱟ ᱾ ᱵᱟᱝᱟ ᱟᱹᱵᱤᱱ ᱵᱤᱱ ᱪᱟᱞᱟᱣ ᱠᱟᱱᱟ ᱥᱮ?
ᱵᱟᱝᱜᱮ ᱥᱮᱱ ᱫᱚ ᱵᱟᱝ ᱦᱩᱭ ᱠᱟᱱᱟ ᱚᱸᱰᱮ ᱫᱚ ᱾ ᱢᱟᱱᱮ ᱚᱠᱟ ᱡᱟᱭᱜᱟ ᱦᱚ ᱥᱮᱱ ᱫᱚ ᱵᱟᱝ ᱦᱩᱭᱩ ᱠᱟᱱᱟ ᱮᱠᱢᱟᱛᱚ ᱵᱩᱨᱩ ᱛᱮᱜᱮ ᱧᱮᱞ ᱦᱩᱭ ᱠᱟᱱᱟ ᱞᱩᱜᱩᱵᱩᱨᱩ ᱵᱟᱠᱚ ᱢᱮᱛᱟᱜᱼᱟ ᱾
ᱦᱳᱭ ᱚᱸᱰᱮ ᱜᱮ ᱥᱮᱱ ᱵᱟᱲᱟ ᱦᱩᱭᱱᱟ ᱢᱤᱫ ᱫᱷᱟᱣ ᱜᱮ ᱥᱮᱱ ᱦᱩᱭ ᱞᱮᱱᱟ ᱾
ᱦᱩᱸ ᱟᱨ ᱫᱚᱨᱭᱟ ᱠᱚ ᱱᱟᱹᱭ ᱠᱚᱫᱚ ᱵᱟᱵᱤᱱ ᱪᱟᱞᱟᱣ ᱵᱟᱲᱟ ᱟᱠᱟᱱᱟ?
ᱵᱟᱝ ᱜᱮ᱾
ᱫᱤᱜᱷᱟ ᱫᱟᱬᱟᱱ ᱮᱢ ᱠᱩᱥᱤᱭᱟᱜ ᱜᱮᱭᱟ ᱛᱚ ᱫᱤᱜᱷᱟ ᱫᱟᱬᱟᱱ ᱵᱟᱝ ᱥᱮᱱ ᱵᱟᱲᱟ ᱦᱩᱭ ᱟᱠᱟᱱᱟ? ᱛᱚ ᱪᱟᱞᱟᱜ ᱦᱩᱭᱩᱜᱼᱟ ᱚᱱᱠᱟ ᱥᱚᱢᱚᱭ ᱦᱩᱭ ᱞᱮᱱᱠᱷᱟᱱ ᱾
ᱦᱳᱭ ᱟᱨ ᱱᱮᱛᱟᱨ ᱢᱟ ᱟᱨ ᱪᱟᱞᱟᱣ ᱵᱟᱝ ᱜᱟᱱᱚᱜᱼᱟ᱾ ᱟᱨ ᱚᱱᱮ ᱨᱚᱦᱚᱭ ᱠᱚ ᱚᱲᱟᱜ ᱠᱚᱨᱮᱱᱟᱜ ᱨᱚᱦᱚᱭ ᱠᱚ ᱦᱩᱭᱩᱜ ᱠᱟᱱᱟ ᱾
ᱟᱞᱮ ᱢᱟ ᱨᱮᱜᱮᱡ ᱱᱟᱪᱟᱨ ᱦᱚᱲ ᱴᱟᱠᱟ ᱯᱚᱭᱥᱟ ᱵᱟᱝ ᱠᱷᱟᱹᱛᱤᱨ ᱛᱮ ᱟᱹᱰᱤ ᱜᱟᱱ ᱤᱪᱪᱷᱟᱹᱴᱟᱜ ᱫᱚ ᱵᱟᱝ ᱯᱩᱨᱚᱱᱚᱜ ᱜᱮᱭᱟ ᱾
ᱟᱞᱮ ᱦᱚᱸ ᱚᱱᱠᱟᱜ ᱜᱮ ᱟᱞᱮ ᱦᱚᱸ ᱨᱮᱸᱜᱮᱜ ᱱᱟ ᱪᱟᱨ ᱦᱚᱲᱜᱮ ᱟᱞᱮ ᱦᱚᱸ ᱴᱟᱠᱟ ᱵᱟᱝ ᱠᱩᱲᱟᱹᱜ ᱠᱟᱱᱛᱮ ᱚᱠᱟ ᱛᱮᱦᱚᱸ ᱵᱟᱞᱮ ᱪᱟᱞᱟᱣ ᱫᱟᱲᱮᱭᱟᱜ ᱠᱟᱱᱟ᱾
ᱚ ᱟᱫᱚ,
ᱟᱵᱤᱱ ᱫᱚ ᱛᱤᱱᱟᱹᱜ ᱫᱷᱟᱵᱤᱡ ᱵᱤᱱ ᱯᱟᱲᱦᱟᱣ ᱟᱠᱟᱱ ᱛᱮ? ᱚᱞᱚᱜ ᱯᱟᱲᱦᱟᱣ ᱫᱚ
ᱠᱚᱞᱮᱡᱽ ᱫᱚ ᱠᱚᱢᱯᱞᱤᱴ ᱦᱩ ᱟᱠᱟᱱᱟ ᱟᱫᱚ ᱟᱨ ᱱᱤᱛᱚᱜ ᱫᱚ ᱜᱤᱫᱽᱨᱟᱹ ᱠᱚ ᱴᱤᱭᱩᱥᱚᱱ ᱠᱚ ᱯᱟᱲᱦᱟᱣ ᱦᱩᱭᱩᱜ ᱠᱟᱱᱟ, ᱡᱟᱜᱮ ᱠᱟᱹᱴᱤᱡ ᱤᱱᱠᱟᱢ ᱦᱩᱭᱩᱜ ᱠᱟᱱᱟ᱾ ᱚᱲᱟᱜ ᱨᱮᱱᱟᱜ ᱫᱚ ᱠᱟᱹᱴᱤᱡ ᱟᱹᱰᱤ ᱡᱳᱨ ᱜᱮ ᱦᱟᱞᱟᱛ ᱠᱷᱟᱨᱟᱯ ᱧᱚᱜ ᱜᱮᱭᱟ᱾ ᱚᱱᱟ ᱛᱮ
ᱟᱫᱚ ᱜᱤᱫᱽᱨᱟᱹ ᱫᱚ ᱥᱮᱬᱟ ᱠᱩᱡ ᱵᱤᱱ ᱯᱟᱲᱦᱟᱣᱮᱫ ᱠᱚᱣᱟ ᱥᱮ ᱩᱱᱠᱩ ᱦᱩᱰᱤᱧ ᱠᱩᱡ?
ᱱᱚᱝᱠᱟ ᱥᱮᱵᱮᱱ ᱮᱭᱤᱴ ᱨᱮᱠᱚ ᱯᱟᱲᱦᱟᱜᱼᱟ ᱩᱱᱠᱩ ᱜᱤᱫᱽᱨᱟᱹᱧ ᱯᱟᱲᱦᱟᱣ ᱵᱟᱲᱟᱭᱮᱫ ᱠᱚᱣᱟ᱾
ᱚᱻ
ᱯᱷᱟᱸᱠᱟ ᱴᱟᱭᱢ ᱨᱮ ᱪᱮᱜ ᱮᱢ ᱪᱤᱠᱟᱹᱭᱟ? ᱠᱚᱞᱮᱡ ᱠᱚᱢᱟ ᱡᱚᱛᱚ ᱠᱚᱢᱯᱞᱤᱴ ᱦᱩᱭ ᱟᱠᱟᱱᱟ ᱟᱫᱚ ᱪᱚᱜ ᱮᱢ ᱪᱤᱠᱟᱹᱭᱟ ᱱᱤᱛᱚᱜ ᱫᱚ ᱜᱤᱫᱽᱨᱟᱹ ᱠᱚᱜᱮ ᱯᱟᱲᱦᱟᱣ ᱵᱟᱲᱟ ᱠᱚ ᱦᱩᱭᱩᱜᱼᱟ᱾
ᱦᱩᱸ
ᱟᱪᱪᱷᱟ ᱤᱭᱟᱹ ᱟᱯᱮ ᱥᱮᱫ ᱢᱟ ᱦᱮᱸ ᱱᱚᱜᱼᱚᱭ ᱡᱮ ᱪᱮᱫ ᱠᱚ ᱞᱟᱹᱭᱟ ᱟᱢᱵᱟᱵᱚᱛᱤ ᱯᱟᱨᱚᱢᱮᱱ ᱫᱚ, ᱚᱠᱟ ᱞᱮᱠᱟ ᱠᱚ ᱢᱟᱱᱟᱣ ᱜᱮᱭᱟ ᱚᱱᱟ ᱫᱚ ᱟᱯᱮᱥᱮᱫ
ᱟᱞᱮ ᱥᱮᱫ ᱫᱚ ᱚᱱᱠᱟ
ᱠᱷᱟᱱᱴᱟᱲ ᱵᱤᱞᱤ ᱠᱚ ᱩᱞ ᱵᱤᱞᱤ ᱠᱚᱠᱚ ᱡᱚᱢᱟ ᱯᱤᱴᱷᱟᱹ ᱞᱮᱴᱚ ᱚᱱᱟ ᱠᱚ ᱟᱯᱮ ᱥᱮᱜ ᱫᱚ ᱪᱮᱜ ᱪᱮᱜ ᱞᱮᱠᱟ ᱠᱚ ᱢᱟᱱᱟᱭᱟ ᱜᱚ ᱟᱢᱵᱟᱵᱚᱛᱤ ᱫᱚ
ᱟᱞᱮ ᱦᱚᱸ ᱚᱱᱠᱟ ᱜᱮ ᱠᱚ ᱢᱟᱱᱟᱣ ᱜᱮᱭᱟ ᱩᱞ ᱵᱤᱞᱤ ᱠᱟᱱᱴᱟᱲ ᱵᱮᱞᱤ ᱠᱚ ᱡᱚᱢ ᱜᱮᱭᱟ ᱠᱷᱟᱹᱡᱟᱹᱲᱤ ᱠᱚ ᱯᱤᱴᱷᱟᱹ ᱞᱟᱴᱟᱭᱟ ᱠᱚ ᱮᱱᱦᱤᱞᱚᱜ ᱫᱚ ᱟᱨᱠᱤ
ᱚᱱᱠᱟ ᱜᱮ ᱛᱟᱯᱚᱨᱮ ᱛᱚ ᱟᱫᱚ ᱧᱮᱞ ᱧᱮᱞ ᱛᱮᱜᱮ ᱦᱚᱸᱜᱼᱚᱭ ᱥᱮᱴᱮᱨᱚᱜ ᱠᱟᱱᱟ ᱜᱚᱢᱦᱟ ᱯᱚᱨᱚᱵᱽ ᱜᱚᱢᱦᱟ ᱨᱮᱫᱚ ᱪᱮᱜᱠᱟ ᱯᱚᱨᱚᱵᱽ ᱯᱮ ᱢᱟ ᱢᱟᱱᱟᱣ ᱜᱮᱭᱟ ᱚᱱᱠᱟ ᱫᱚ
ᱟᱞᱮ ᱥᱮᱫ ᱫᱚ ᱦᱟᱸᱜ ᱚᱱᱠᱟ ᱜᱚᱢᱦᱟ ᱯᱚᱨᱚᱵᱽ ᱠᱚᱫᱚ ᱵᱟᱠᱚ ᱢᱟᱱᱟᱣ ᱵᱟᱲᱟ ᱟᱠᱟᱜᱼᱟ ᱥᱮ ᱤᱧ ᱦᱚᱸ ᱵᱟᱹᱧ ᱵᱟᱲᱟᱭᱟ ᱜᱚᱢᱦᱟ ᱠᱚ ᱢᱟᱱᱮ ᱟᱯᱮ ᱥᱮᱫ ᱫᱚᱠᱚ ᱢᱟᱱᱟᱣ ᱜᱮᱭᱟ
ᱦᱮᱸ ᱟᱞᱮ ᱥᱮᱫ ᱫᱚ ᱜᱚᱢᱦᱟ ᱫᱚ ᱜᱚᱢᱦᱟ ᱨᱮᱫᱚ ᱟᱞᱮ ᱫᱚ ᱛᱟᱞᱮ ᱞᱮ ᱰᱳᱵᱳᱜ ᱜᱮᱭᱟ ᱛᱟᱞᱮ ᱜᱟᱥᱟᱣ ᱢᱟᱱᱮ ᱦᱟᱞᱟᱝ ᱟᱹᱜᱩᱭᱟᱞᱮ ᱵᱮᱞᱮ ᱛᱟᱞᱮ ᱟᱨᱠᱤ ᱚᱱᱟ ᱠᱚ ᱦᱟᱞᱟᱝ ᱟᱹᱜᱩ ᱠᱟᱛᱮ ᱱᱟᱯᱟᱭ ᱪᱮᱨᱦᱟ ᱜᱟᱥᱟᱣ ᱠᱟᱛᱮ ᱡᱟᱦᱟᱸ ᱢᱟᱱᱮ ᱠᱟᱹᱴᱤᱡ ᱞᱚᱞᱚᱣᱟᱜ ᱦᱩᱭᱩᱜᱼᱟ ᱦᱮᱸᱰᱮᱜ ᱞᱮᱠᱷᱟᱱ ᱫᱚ ᱠᱟᱹᱴᱤᱡ ᱟᱨᱟᱜ ᱧᱮᱜ ᱧᱮᱞᱚᱜᱼᱟ ᱟᱹᱰᱤ ᱪᱮᱨᱦᱟ ᱦᱮᱲᱮᱢ ᱜᱮ ᱥᱤᱵᱤᱞᱟ ᱩᱱ ᱥᱚᱢᱚᱭ ᱫᱚ ᱚᱱᱟᱜᱮ ᱟᱫᱚ ᱦᱚᱞᱚᱝ ᱦᱮᱸ ᱚᱱᱟ ᱦᱚᱞᱚᱝ ᱨᱮ ᱢᱟᱠᱷᱟᱣ ᱠᱟᱛᱮ ᱰᱩᱸᱵᱩᱜ ᱠᱟᱛᱮ ᱟᱫᱚ ᱞᱮ ᱡᱚᱢᱟ
ᱦᱩᱸ ᱟᱞᱮ ᱥᱮᱫ ᱢᱟ ᱚᱱᱟ ᱜᱚᱢᱦᱟ ᱯᱚᱨᱚᱵᱽ ᱵᱟᱠᱚ ᱢᱟᱱᱟᱭ ᱜᱮᱭᱟ ᱟᱹᱞᱤᱧ ᱦᱚᱸ ᱵᱟᱹᱞᱤᱧ ᱵᱟᱲᱟᱭᱟ ᱡᱮ ᱪᱮᱫ ᱪᱮᱫ
ᱦᱮᱸ ᱟᱞᱮ ᱥᱮᱜ ᱦᱤᱡᱩᱜ ᱯᱮ ᱜᱚᱢᱦᱟ ᱯᱚᱨᱚᱵᱽ ᱥᱚᱢᱚᱭ ᱞᱟᱹᱭᱟᱜ ᱯᱮᱭᱟ ᱞᱮ ᱞᱟᱦᱟ ᱨᱮ
ᱟᱨ ᱤᱭᱟᱹ ᱯᱤᱪᱷᱞᱟᱹ ᱨᱚᱫ ᱫᱚ ᱟᱯᱮ ᱥᱮᱫ ᱫᱚ ᱢᱟᱱᱮ ᱛᱤᱥ ᱠᱚ ᱤᱭᱟᱹᱭ ᱜᱮᱭᱟ ᱥᱟᱛᱫᱤᱱ ᱨᱮ ᱥᱮ ᱪᱮᱫ ᱞᱮᱠᱟ ᱨᱮ
ᱦᱮᱸ ᱚᱱᱠᱟ ᱥᱟᱛᱫᱤᱱ ᱨᱮᱜᱮ ᱯᱤᱪᱷᱞᱟᱹ ᱨᱚᱫ ᱫᱚ ᱦᱩᱭᱩᱜᱼᱟ ᱟᱯᱮ ᱥᱮᱫ ᱫᱚ
ᱦᱮᱸ ᱟᱞᱮ ᱦᱚᱸ ᱟᱫᱚ ᱦᱚᱜᱼᱚᱭ ᱜᱟᱯᱟ ᱱᱚᱸᱜ ᱠᱚ ᱤᱭᱟᱹᱭ
ᱦ ᱟᱫᱚ ᱧᱮᱞ ᱫᱚᱯᱮ ᱪᱟᱞᱟᱜᱼᱟ ᱥᱮ ᱵᱟᱝ
ᱧᱮᱞ ᱫᱚ ᱥᱮᱱᱚᱜ ᱦᱩᱭᱩᱜᱼᱟ ᱧᱮᱞ ᱦᱳᱭᱳᱜ ᱠᱟᱱᱟ ᱦᱮᱸ
ᱦᱮᱸ ᱟᱞᱮ ᱥᱮᱫ ᱦᱤᱡᱩᱜ ᱯᱮ ᱟᱞᱮ ᱥᱮᱫ ᱫᱚ ᱢᱮᱞᱟ ᱵᱟᱹᱭᱥᱟᱹᱣ ᱠᱟᱱᱟ ᱨᱚᱛ ᱨᱮᱱᱟᱜ ᱢᱮᱞᱟ
ᱚ ᱦᱮᱸ ᱪᱟᱞᱟᱜ ᱦᱩᱭᱩᱜᱼᱟ ᱚᱱᱠᱟ ᱚᱠᱛᱚ ᱠᱚ ᱧᱟᱢ ᱠᱟᱛᱮ
ᱦᱩᱸ
ᱟᱪᱪᱷᱟ ᱟᱯᱮ ᱥᱮᱫ ᱫᱚ ᱪᱮᱫ ᱠᱚᱠᱚ ᱪᱟᱥ ᱜᱮᱭᱟ ᱛᱤᱱᱟᱹᱜ ᱪᱮᱫ ᱞᱮᱠᱟ ᱪᱟᱥ ᱠᱚ ᱦᱩᱭᱩᱜ ᱜᱮᱭᱟ
ᱟᱞᱮ ᱥᱮᱫ ᱫᱚ ᱱᱟᱜ ᱦᱩᱲᱩ ᱜᱮᱠᱚ ᱨᱚᱦᱚᱭ ᱵᱟᱲᱟᱭᱟ ᱚᱱᱟ ᱠᱚᱜᱮ ᱦᱳᱲᱩ ᱛᱮᱫ ᱠᱚ ᱨᱚᱦᱚᱭᱟ ᱟᱨ ᱥᱚᱵᱽᱡᱤ ᱠᱚᱫᱚ ᱵᱟᱠᱚ ᱨᱚᱦᱚᱭᱟ ᱟᱞᱮ ᱥᱮᱫ ᱫᱚ
ᱚ
ᱟᱨ ᱟᱯᱮ ᱥᱮᱫ ᱫᱚ ᱪᱮᱫ ᱠᱚ ᱪᱟᱥ ᱵᱟᱲᱟᱭᱟ
ᱟᱞᱮ ᱥᱮᱫ ᱪᱟᱥ ᱠᱚᱫᱚ ᱵᱷᱟᱹᱜᱤ ᱜᱮ ᱦᱩᱭᱩᱜ ᱜᱮᱭᱟ ᱡᱚᱛᱚ ᱜᱮ ᱡᱤᱱᱤᱥ ᱜᱮᱠᱚ ᱪᱟᱥ ᱜᱮᱭᱟ ᱠᱚ ᱟᱞᱮᱥᱮᱱ ᱫᱚ
ᱦᱩᱸ
ᱟᱞᱮ ᱫᱚ ᱟᱨᱚ ᱫᱟᱜ ᱛᱮᱦᱚᱸ ᱛᱚ ᱵᱟᱝᱞᱮ ᱚᱵᱷᱟᱵ ᱜᱮᱭᱟ ᱜᱟᱰᱟ ᱠᱚ ᱢᱮᱱᱟᱜᱼᱟ ᱵᱟᱸᱛ ᱯᱩᱠᱷᱨᱤ ᱠᱚ ᱢᱮᱱᱟᱜᱼᱟ ᱚᱱᱟ ᱠᱚ ᱨᱮᱱᱟᱜ ᱛᱮᱜᱮ ᱦᱩᱭᱩᱜ ᱜᱮᱭᱟ ᱚᱱᱟ ᱢᱟᱱᱮ ᱵᱮᱵᱥᱟ ᱞᱮᱠᱟ ᱟᱨᱠᱤ ᱚᱱᱟ ᱫᱚ ᱢᱱᱟᱜᱼᱟ ᱚᱱᱟᱜᱮ ᱟᱨ ᱟᱯᱮ ᱚᱱᱛᱮ ᱡᱟᱦᱟᱸ ᱦᱟᱴ ᱠᱚ ᱦᱩᱭᱩᱜ ᱜᱮᱭᱟ ᱥᱮ ᱵᱟᱝᱟ
ᱦᱮᱸ ᱦᱟᱴ ᱦᱩᱭᱩᱜ ᱜᱮᱭᱟ
ᱚ ᱛᱟᱦᱞᱮ ᱚᱱᱟ ᱦᱟᱴ ᱨᱮ ᱢᱟᱱᱮ ᱛᱤᱱᱟᱹᱜ ᱥᱚᱵᱡᱤ ᱠᱚᱫᱚ ᱚᱠᱟ ᱞᱮᱠᱟ ᱫᱟᱢ ᱢᱟᱱᱮ ᱥᱚᱥᱛᱟ ᱜᱮᱭᱟ ᱥᱮ ᱵᱟᱝ
ᱵᱟᱝ ᱥᱚᱥᱛᱟ ᱜᱮᱭᱟ ᱫᱚᱢᱮ ᱫᱟᱢ ᱟᱞᱮᱥᱮᱫ ᱫᱚ ᱚᱱᱟ ᱥᱚᱵᱡᱤ ᱪᱟᱥ ᱠᱚ ᱵᱟᱝ ᱦᱩᱭᱩᱜᱼᱟ ᱛᱚ ᱚᱱᱟᱛᱮ ᱠᱚ
ᱟᱞᱮ ᱥᱮᱫ ᱫᱚ ᱥᱚᱥᱛᱟ ᱜᱮᱭᱟ ᱥᱚᱵᱡᱤ ᱠᱚᱫᱚ
ᱟᱫᱚ ᱚᱱᱟ ᱥᱚᱵᱡᱤ ᱪᱮᱠᱟ ᱠᱚ ᱪᱟᱥ ᱜᱮᱭᱟ ᱢᱟᱱᱮ ᱚᱱᱟ ᱠᱟᱹᱴᱤᱡ ᱵᱤᱱ ᱞᱟᱹᱭ ᱞᱮᱠᱷᱟᱱ ᱵᱷᱟᱜᱤᱜ ᱟᱞᱮ ᱦᱚᱸᱞᱮ ᱱᱚᱱᱛᱮ ᱨᱮᱞᱮ ᱪᱟᱥ ᱟᱞᱮ ᱦᱮᱸ
ᱟᱞᱮ ᱢᱟ ᱵᱮᱝᱟᱲ ᱞᱮ ᱪᱟᱥᱠᱟᱜᱼᱟ ᱱᱤᱛᱚᱜ ᱫᱚ ᱛᱟᱦᱞᱮ ᱚᱱᱟ ᱨᱮᱱᱟᱜ ᱜᱮ ᱠᱟᱹᱴᱤᱡ ᱢᱤᱫ ᱵᱟᱨ ᱠᱟᱛᱷᱟᱧ ᱞᱟᱹᱭ ᱞᱮᱜᱮ ᱦᱮ ᱵᱟᱝ
ᱦᱮᱸ
ᱵᱮᱸᱜᱟᱲ ᱫᱚ ᱚᱱᱟ ᱫᱚ ᱦᱟᱜᱠᱷᱟᱱ ᱤᱛᱟᱹ ᱧᱟᱢᱚᱜᱼᱟ ᱚᱱᱟ ᱵᱮᱸᱜᱟᱲ ᱤᱛᱟᱹ ᱤᱛᱚᱜ ᱫᱚ ᱯᱩᱭᱞᱩ ᱫᱚᱠᱚ ᱮᱨᱟ ᱤᱛᱟᱹᱭᱟᱠᱚ ᱡᱟᱦᱟᱸ ᱦᱚᱸ ᱪᱟᱨᱟ ᱦᱩᱭᱩᱜᱼᱟ ᱟᱨᱠᱤ ᱦᱮᱸ ᱵᱟᱝ
ᱦᱩᱸ
ᱚᱱᱟ ᱡᱟᱱᱟᱢᱚᱜᱼᱟ ᱱᱚᱝᱠᱟ ᱠᱟᱹᱴᱤᱡ ᱨᱚᱦᱚᱭ ᱜᱟᱱᱞᱮᱠᱟ ᱚᱱᱠᱟ ᱡᱟᱱᱟᱢᱚᱜᱼᱟ ᱟᱨ ᱡᱟᱦᱟᱸ ᱰᱩᱵ ᱠᱚ ᱛᱟᱲᱟᱣᱟ ᱮᱴᱟᱜ ᱠᱷᱮᱛᱨᱮ ᱠᱷᱚᱛ ᱠᱚ ᱮᱢ ᱠᱟᱛᱮᱫ ᱟᱹᱰᱤ ᱪᱮᱦᱨᱟ ᱚᱱᱟ ᱢᱤᱠᱥ ᱠᱟᱛᱮᱫ ᱟᱨ ᱦᱸ ᱤᱭᱟᱹᱭᱟᱠᱚ ᱪᱮᱫ ᱠᱚ ᱞᱟᱹᱭᱟ ᱡᱟᱦᱟᱸ ᱱᱚᱣᱟ ᱵᱮᱜᱟᱲ ᱪᱟᱨᱟ ᱛᱚ ᱤᱫᱤ ᱠᱟᱛᱮᱜ ᱢᱤᱫᱴᱟᱝ ᱠᱟᱛᱮ ᱚᱱᱟ ᱰᱳᱵ ᱠᱚ ᱨᱚᱦᱚᱭ ᱤᱫᱤᱭᱟ ᱟᱫᱚ ᱚᱱᱟ ᱫᱚ ᱵᱟᱧᱪᱟᱜᱼᱟ ᱚᱱᱟᱜᱮ ᱛᱳ ᱦᱟᱥᱟᱣ ᱟᱠᱚ ᱵᱷᱤᱞᱤ ᱠᱚᱠᱚ ᱵᱮᱱᱟᱣᱟᱠᱚ ᱚᱱᱠᱟ ᱠᱟᱛᱮ ᱜᱮ ᱟᱨ ᱵᱷᱮᱜᱟᱨ ᱫᱚ ᱟᱹᱰᱤ ᱢᱟᱱᱮ ᱛᱤᱡᱩ ᱫᱚᱢᱮ ᱠᱚ ᱦᱩᱭᱩᱜᱼᱟ ᱥᱮ ᱚᱱᱟ ᱠᱷᱟᱹᱛᱤᱨ ᱛᱮ ᱟᱹᱰᱤ ᱡᱳᱨ ᱵᱮᱸᱜᱟᱲ ᱨᱮᱫᱚ ᱨᱟᱱ ᱦᱩᱭᱩᱜᱼᱟ ᱢᱟᱱᱮ ᱫᱤᱱᱟᱹᱢ ᱫᱤᱱ ᱜᱮ ᱮᱥᱯᱨᱮᱭᱟᱜ ᱦᱩᱭᱩᱜᱼᱟ ᱵᱟᱝᱠᱷᱟᱱ ᱫᱚ ᱟᱹᱰᱤ ᱡᱳᱨ ᱛᱤᱡᱩ
ᱟᱨ ᱛᱤᱱᱟᱹᱜ ᱫᱤᱱᱨᱮ ᱚᱱᱟ ᱫᱟᱨᱮ ᱫᱚ ᱥᱮᱬᱟᱜ ᱛᱮ ᱡᱚᱜᱼᱟ ᱚᱱᱟ
ᱦᱚ ᱫᱟᱨᱮ ᱥᱮᱬᱟᱜ ᱜᱮᱭᱟ ᱢᱟᱱᱮ ᱪᱟᱨ ᱯᱷᱩᱴ ᱱᱚᱝᱠᱟ ᱫᱚ ᱥᱮᱬᱟ ᱜᱮᱭᱟ ᱯᱩᱨᱮ ᱪᱟᱨ ᱥᱟᱲᱮ ᱪᱟᱨ ᱯᱷᱩᱴ ᱫᱚ ᱥᱮᱬᱟᱜ ᱜᱮᱭᱟ
ᱵᱟᱫᱽ ᱛᱮ ᱮᱴᱟᱜ ᱠᱚᱫᱚ ᱵᱟᱯᱮ ᱪᱟᱥᱮᱭᱟ
ᱦᱮᱸ ᱠᱚᱸᱰᱟ ᱠᱚᱞᱮ ᱪᱟᱥ ᱜᱮᱭᱟ ᱠᱷᱤᱨᱟᱹ ᱠᱚᱦᱚᱸᱞᱮ ᱪᱟᱥ ᱜᱮᱭᱟ ᱡᱚᱛᱚᱱᱟᱜ ᱜᱮ ᱟᱞᱮ ᱥᱮᱫ ᱫᱚ
ᱦᱩᱸᱻ
ᱦᱮᱸᱛᱚ ᱛᱚᱵᱮ ᱛᱚ ᱟᱯᱮ ᱥᱮᱫ ᱨᱮᱢᱟ ᱥᱚᱵᱽᱡᱤ ᱠᱚᱨᱮᱱᱟᱜ ᱫᱟᱢ ᱢᱟ ᱠᱚᱢ ᱠᱚᱢ ᱜᱮᱭᱟ
ᱦᱮᱸ ᱟᱹᱰᱤ ᱡᱳᱨ ᱟᱞᱮ ᱥᱮᱫ ᱫᱚ ᱥᱚᱵᱽᱡᱤ ᱠᱚᱫᱚ ᱥᱚᱥᱛᱟ ᱜᱮᱛᱮ ᱧᱟᱢᱚᱜ ᱟ ᱦᱩᱸ ᱟᱞᱮ ᱢᱟ ᱩᱛᱩ ᱠᱚ ᱠᱤᱨᱤᱧ ᱜᱮ ᱵᱟᱝ ᱦᱩᱭᱩᱜ ᱛᱟᱞᱮᱭᱟ ᱠᱟᱹᱴᱤᱡ ᱦᱚᱸ
ᱦᱳᱭ ᱟᱞᱮᱫᱚ ᱦᱚᱸ ᱥᱚᱵᱡᱤ ᱫᱚ ᱢᱟᱱᱮ ᱛᱚ ᱟᱞᱮ ᱫᱚ ᱥᱚᱫᱩ ᱦᱟᱴ ᱨᱮᱛᱮᱜ ᱧᱟᱢᱚᱜᱼᱟ ᱵᱟᱠᱷᱟᱡ ᱚᱱᱠᱟ ᱫᱚ ᱵᱟᱝ ᱧᱟᱢᱚᱜᱼᱟ ᱦᱟᱴ ᱰᱷᱮᱨ ᱜᱮᱛᱮ ᱧᱟᱢᱚᱜᱼᱟ ᱥᱚᱵᱡᱤ ᱟᱨ ᱵᱟᱠᱷᱟᱡ ᱫᱚ ᱵᱟᱝ ᱧᱟᱢᱚᱜᱼᱟ
ᱛᱟᱦᱞᱮ ᱟᱯᱮ ᱚᱸᱰᱮ ᱫᱚ ᱡᱟᱦᱟᱸ ᱛᱤᱱᱟᱹᱜ ᱥᱟᱹᱜᱤᱧ ᱨᱮ ᱯᱟᱦᱟᱴ ᱵᱟᱡᱟᱨ ᱠᱚ ᱛᱟᱯᱮ ᱫᱚ
ᱡᱷᱟᱹᱞ ᱜᱮᱭᱟ ᱫᱚᱢᱮ ᱡᱷᱟᱹᱞ ᱜᱮᱭᱟ ᱫᱩ ᱛᱤᱱ ᱠᱤᱞᱳᱢᱤᱴᱟᱨ ᱜᱟᱱ ᱦᱩᱭᱩᱜᱼᱟ ᱟᱨ ᱡᱟᱞ
ᱦᱳᱭ ᱚᱰᱮ ᱫᱚ ᱛᱟᱦᱚᱞᱮ ᱢᱤᱫ ᱫᱤᱱ ᱥᱚᱯᱛᱟ ᱨᱮ ᱛᱤᱱ ᱫᱤᱱ ᱦᱟᱴ ᱦᱩᱭᱩᱜ ᱛᱮ ᱢᱤᱫ ᱫᱤᱱ ᱜᱮ ᱥᱮ ᱫᱤᱱᱟᱹᱢ ᱫᱤᱱ
ᱢᱤᱫ ᱫᱤᱱ ᱜᱮ ᱦᱩᱭᱩᱜᱼᱟ ᱥᱚᱢᱛᱟᱦᱮ ᱨᱮ
ᱦᱳᱭ ᱦᱮ ᱛᱚ
ᱟᱫᱚ ᱚᱸᱰᱮ ᱠᱷᱚᱡ ᱜᱮ ᱠᱤᱨᱤᱧ ᱟᱹᱜᱩ ᱵᱟᱲᱟᱭ ᱟᱞᱮ
ᱦᱮ ᱛᱚ ᱵᱟᱢ ᱠᱤᱨᱤᱧ ᱞᱮᱠᱷᱟᱱ ᱪᱮᱫ ᱮᱢ ᱡᱚᱢᱟ
ᱦᱮᱸ ᱦᱳᱭ
ᱦᱮᱸ